ᱦᱮᱞᱳ, ᱦᱮᱸ ᱟᱸᱡᱚᱢᱚᱜ ᱠᱟᱱᱟ ᱛᱚ ᱪᱮᱫ ᱠᱚᱢ ᱪᱤᱠᱟᱹ ᱵᱟᱲᱟᱭ ᱮᱫ ᱛᱟᱹᱦᱤᱡ ᱟ ᱦᱮᱸ ᱞᱟᱹᱭ ᱫᱤᱧ ᱪᱮᱫ ᱠᱚᱢ ᱪᱤᱠᱟᱹ ᱵᱟᱲᱟᱭ ᱮᱫᱟ᱾ ᱦᱮᱞᱳ,
ᱦᱚᱸ ᱱᱤᱛᱚᱜ ᱫᱚ ᱫᱟᱲᱟ ᱵᱟᱲᱟᱧ ᱦᱮᱡ ᱟᱠᱟᱱᱟ᱾
ᱚ ᱥᱮ ᱫᱟᱲᱟ ᱵᱟᱲᱟᱭ ᱠᱟᱱᱟ ᱦᱮᱸ ᱵᱟᱝ ᱥᱮ᱾ ᱚ ᱦᱮᱸ ᱛᱚ
ᱮᱴᱟᱜ ᱫᱤᱱ ᱮᱴᱟᱜ ᱫᱤᱱ ᱫᱚ ᱱᱚ- ᱦᱮᱸ ᱮᱴᱟᱜ ᱫᱤᱱ ᱫᱚ ᱱᱚᱣᱟ ᱥᱚᱢᱚᱭ ᱫᱚ ᱮ ᱮ ᱮ ᱮᱴᱟᱜ ᱫᱤᱱ ᱫᱚ ᱱᱚᱣᱟ ᱥᱚᱢᱚᱭ ᱫᱚ ᱯᱷᱩᱴᱵᱚᱞᱤᱧ ᱠᱷᱮᱞ ᱜᱮᱭᱟ᱾ ᱛᱮᱦᱮᱧ ᱫᱚ ᱡᱩᱫᱤ ᱯᱷᱩᱴᱵᱚᱞᱤᱧ ᱠᱷᱮᱞᱟ ᱦᱚᱲ ᱠᱚ ᱞᱟᱹᱭᱟ ᱯᱚᱨᱚᱵᱽ ᱦᱚᱸ ᱟᱭ ᱢᱟᱱᱟᱣ ᱮᱫᱟ ᱯᱷᱩᱴᱵᱚᱞᱮ ᱠᱷᱮᱞ ᱠᱟᱱᱟ᱾ ᱟᱫᱚ ᱛᱮᱦᱮᱧ ᱫᱚ ᱯᱷᱩᱴᱵᱚᱞ ᱫᱚ ᱵᱟᱹᱧ ᱠᱷᱮᱞᱟ ᱜᱟᱯᱟ ᱠᱷᱮᱞᱟ ᱦᱟᱸᱜ᱾
ᱦᱳ ᱦᱮᱸ ᱛᱚ ᱦᱮᱸ ᱟᱫᱚ ᱠᱚᱨᱮᱱᱟᱜ ᱡᱤᱱᱤᱥ ᱠᱚᱫᱚ ᱦᱮᱱᱟᱜ ᱜᱮᱭᱟ ᱟᱫᱚ ᱛᱤᱦᱤᱧ ᱫᱚ ᱯᱚᱨᱚᱵᱽ ᱫᱚ ᱠᱟᱹᱡ ᱯᱚᱨᱚᱵᱽ ᱞᱮᱠᱟ ᱨᱟᱹᱥᱠᱟᱹ ᱦᱚᱸ ᱦᱮᱸ ᱵᱷᱟᱞᱤ ᱜᱮᱭᱟ ᱦᱮᱸ ᱥᱮ᱾
ᱦᱮᱸ ᱦᱮᱸ ᱦᱮᱸ ᱟᱢ ᱟᱢ ᱦᱚᱸ ᱛᱟᱦᱚᱞᱮ ᱫᱟᱲᱟ ᱵᱟᱲᱟ ᱜᱮᱢ ᱥᱮᱱ ᱟᱠᱚᱢ᱾
ᱮᱸ ᱤᱧ ᱦᱚᱸ ᱱᱚᱜᱚᱭ ᱫᱟᱬᱟ ᱵᱟᱲᱟᱜ ᱜᱤᱧ ᱩᱰᱩᱠ ᱱᱟ ᱱᱤᱛᱚᱝ ᱫᱚ ᱠᱟᱹᱴᱤᱡ ᱯᱷᱟᱠ ᱥᱮᱫ ᱟᱨ ᱥᱮᱛᱟᱜ ᱠᱷᱚᱱ ᱦᱚᱸ ᱚᱱᱠᱟ ᱫᱟᱜ ᱠᱚᱭ ᱡᱚᱨᱚ ᱵᱟᱲᱟᱭᱮᱫᱟ ᱟᱫᱚ ᱪᱮᱫ ᱮᱢ ᱪᱤᱠᱟᱹᱭᱟ ᱟᱫᱚ᱾ ᱥᱟᱨᱟᱫᱤᱱ ᱚᱲᱟᱜ ᱠᱚᱨᱮ ᱠᱟᱹᱴᱤᱡ ᱚᱠᱟ ᱞᱮᱠᱟ ᱪᱚ ᱵᱩᱡᱷᱟᱹᱜ ᱠᱟᱱᱟ᱾ ᱟᱨ ᱱᱚᱜ-ᱚᱭ ᱛᱟᱨᱟᱥᱤᱧ ᱫᱚ ᱠᱟᱹᱴᱤᱡ ᱡᱟᱸᱦᱟ ᱞᱮᱠᱟ ᱜᱮ᱾ ᱚᱰᱩᱝ ᱞᱮᱱᱠᱷᱟᱱ ᱫᱚ ᱵᱷᱟᱞᱤ ᱜᱮ ᱵᱩᱡᱷᱟᱹᱜ ᱜᱮᱭᱟ ᱟᱨᱠᱤ᱾
ᱦᱮᱸ ᱦᱮᱸ ᱥᱚᱵ ᱥᱚᱢᱚᱭ ᱫᱚ ᱚᱲᱟᱜ ᱠᱚᱨᱮ ᱫᱚ ᱵᱮᱥ ᱦᱚᱸ ᱵᱟᱝ ᱵᱩᱡᱷᱟᱹᱜ ᱜᱮᱭᱟ᱾
ᱵᱟᱝ ᱵᱟᱝ ᱵᱟᱝ ᱥᱟᱨᱟᱫᱤᱱ ᱫᱚ ᱚᱲᱟᱜ ᱠᱚᱨᱮ ᱛᱟᱦᱮᱸ ᱪᱮᱫ ᱞᱮᱠᱟ ᱪᱚ ᱵᱮᱥ ᱛᱚ ᱵᱟᱝ ᱵᱩᱡᱷᱟᱹᱜᱼᱟ ᱩᱱᱟᱹᱜ ᱴᱟᱜ ᱦᱚᱸ᱾ ᱛᱚᱵᱮ ᱮᱠᱞᱟ ᱜᱮᱢ ᱪᱟᱞᱟᱜ ᱠᱟᱱᱟ ᱥᱮ ᱡᱟᱦᱟᱸᱭ ᱠᱚ ᱟᱨᱦᱚᱢ ᱜᱟᱛᱮ ᱟᱠᱟᱫ ᱠᱚᱣᱟ᱾
ᱮᱠᱞᱟ ᱜᱮ ᱱᱤᱛ ᱜᱷᱟᱹᱲᱤᱡ ᱫᱚ ᱱᱤᱛ ᱜᱷᱟᱹᱲᱤᱡ ᱫᱚ ᱜᱟᱛᱮ ᱠᱚᱦᱚᱸ᱾ ᱛᱚ ᱯᱚᱨᱮ ᱚᱠᱟ ᱠᱚᱨᱮ ᱪᱚ ᱢᱮᱱᱟᱜ ᱠᱚᱣᱟ ᱱᱤᱛᱚᱜ ᱫᱚ ᱯᱚᱨᱚᱵᱽ ᱨᱮᱛᱚ, ᱮᱠᱞᱟ ᱜᱤᱧ ᱛᱳᱫ ᱟᱠᱟᱱᱟ ᱫᱟᱬᱟ ᱵᱟᱲᱟᱭ ᱫᱟᱹᱧ ᱢᱟᱴᱷ ᱥᱮᱫ ᱨᱮ ᱢᱤᱱᱟᱹᱧᱟ,
ᱚ ᱦᱮᱸ ᱛᱚᱻ ᱦᱮᱸ ᱤᱧᱦᱚ ᱚᱱᱠᱟᱜᱮ ᱱᱚᱜ-ᱚᱭ ᱮᱠᱞᱟ ᱜᱤᱧ ᱩᱰᱩᱠ ᱟᱠᱟᱱᱟ ᱟᱫᱚ ᱪᱮᱫ ᱮᱢ ᱪᱤᱠᱟᱹᱭᱟ ᱱᱤᱛᱚᱝ ᱢᱟ᱾ ᱮᱸ ᱦᱟᱱᱛᱮ ᱱᱟᱛᱮ ᱚᱠᱚᱭ ᱫᱚ ᱯᱚᱨᱚᱵᱽ ᱧᱮᱞ ᱚᱠᱚᱭ ᱫᱚ ᱯᱚᱨᱚᱵᱽ ᱠᱚ ᱦᱮᱸ ᱚᱱᱛᱮ ᱨᱮ ᱵᱮᱥᱛᱚ ᱦᱮᱱᱟᱜ ᱠᱚᱣᱟ ᱛᱚ ᱟᱫᱚ ᱠᱚᱨᱚᱱ ᱚᱸ ᱧᱮᱞᱮᱫ ᱜᱮᱭᱟ ᱚᱠᱚᱭ ᱠᱚ ᱫᱚ᱾ ᱥᱩᱛᱟᱹᱜ ᱠᱟᱱᱟ ᱟᱫᱚ ᱪᱮᱫᱮᱢ ᱪᱷᱤᱠᱟᱹᱭ‌ᱟ ᱟᱫᱚᱧ ᱞᱟᱹᱭᱫᱟ ᱦᱟᱯᱮ ᱛᱟᱦᱮᱞᱮ ᱩᱱᱠᱩ ᱥᱟᱹᱛ ᱵᱟᱲᱟ ᱛᱮ ᱤᱧᱦᱚ ᱟᱫᱚ᱾ ᱱᱚᱛᱮᱧ ᱦᱮᱡ ᱦᱟᱛᱟᱲ ᱞᱮᱱᱜᱮ ᱟᱨᱠᱤ ᱠᱟᱹᱴᱤᱡ ᱫᱟᱬᱟ ᱫᱟᱬᱟ᱾
ᱚ ᱛᱟᱦᱞᱮ ᱠᱷᱟᱹᱱᱤ ᱠᱷᱚᱱ ᱞᱟᱦᱟ ᱡᱩᱫᱤ, ᱦᱮᱸ ᱞᱟᱹᱭ ᱛᱟᱞᱟᱝ ᱢᱮ ᱞᱟᱹᱭ ᱛᱟᱞᱟᱝ ᱢᱮ ᱦᱮᱸ ᱪᱮᱫ ᱮᱢ ᱞᱟᱹᱭᱮᱫᱟ ᱞᱟᱹᱭ ᱛᱟᱞᱟᱝ ᱢᱮ,
ᱦᱮᱸ ᱞᱟᱹᱭᱮᱫᱟᱹᱧ ᱛᱚᱵᱮ ᱟᱯᱮ ᱥᱮᱫ ᱫᱚ ᱚᱱᱠᱟ ᱞᱮᱠᱟ ᱛᱮᱦᱮᱧ ᱫᱚ ᱯᱚᱨᱚᱵᱽ ᱠᱚᱫᱚ ᱵᱟᱝ ᱦᱩᱭ ᱵᱟᱲᱟᱜ ᱠᱟᱱᱟ᱾
ᱯᱚᱨᱚᱵᱽ ᱠᱚᱫᱚ ᱟᱞᱮ ᱫᱚ ᱥᱮᱫᱟᱭ ᱠᱷᱚᱱᱜᱮ ᱚᱱᱠᱟ᱾ ᱵᱟᱵᱩ ᱛᱮᱠᱚᱲ ᱫᱚ ᱯᱚᱨᱚᱵᱽ ᱠᱚᱫᱚ ᱵᱟᱝ ᱦᱩᱭᱩᱜ ᱜᱮᱭᱟ, ᱠᱷᱟᱱ ᱦᱩᱭ ᱠᱚᱜ ᱢᱟ ᱤᱧ ᱤᱧᱤᱧ ᱢᱚᱱᱮ ᱱᱟᱯᱟᱭ ᱠᱚᱜᱼᱟ ᱱᱚᱣᱟ ᱢᱩᱫᱽ ᱨᱮᱫᱚ ᱯᱮᱲᱟ ᱢᱮᱲᱟ ᱠᱚ ᱦᱤᱡᱩᱜ ᱜᱮᱭᱟ, ᱛᱟᱦᱮᱱ ᱜᱮᱭᱟ ᱠᱚ ᱛᱚ ᱦᱩᱭ ᱠᱚᱜᱢᱟ ᱱᱟᱯᱟᱭ ᱜᱮ ᱵᱩᱡᱽ ᱠᱚᱜᱼᱟ ᱟᱫᱚ ᱱᱚᱣᱟ ᱫᱚ ᱪᱤᱠᱟᱹᱭᱮᱱᱟ, ᱮᱸ ᱪᱚᱰᱚᱨ ᱵᱟᱲᱟ ᱦᱩᱭᱮᱱ ᱜᱮ ᱛᱟᱨᱯᱚᱨᱮ ᱟᱫᱚ, ᱱᱤᱥᱩᱱ ᱜᱮ ᱵᱩᱡᱷᱟᱹᱜ ᱠᱟᱱᱟ ᱱᱤᱛ ᱜᱷᱟᱹᱲᱤᱡ ᱫᱚ,
ᱚᱻ ᱦᱮᱸ ᱛᱚ ᱟᱫᱚ ᱱᱚᱜᱼᱚᱭ ᱱᱤᱛᱚᱝ ᱫᱚ ᱚᱱᱠᱟ ᱞᱮᱠᱟ ᱯᱚᱨᱚᱵᱽ ᱠᱚ ᱵᱟᱝ ᱛᱟᱦᱮᱸ ᱞᱮᱱᱠᱷᱟᱱ ᱟᱫᱚ ᱪᱮᱫ ᱠᱚᱭᱟᱢ ᱪᱤᱠᱟᱹᱭᱟ ᱟᱫᱚ ᱮᱻ ᱟᱪᱪᱷᱟ ᱛᱚᱵᱮ ᱤᱭᱟᱹ ᱟᱯᱮ ᱥᱮᱫ ᱚᱱᱠᱟ᱾ ᱟᱢᱵᱟᱵᱛᱤ ᱠᱚᱨᱮ ᱡᱟᱦᱟᱸᱭ ᱠᱩᱲᱤ ᱜᱤᱫᱽᱨᱟᱹ ᱠᱚ ᱥᱮ ᱡᱟᱶᱟᱭ ᱠᱚ ᱛᱟᱨᱯᱚᱨ᱾ ᱱᱚᱜᱼᱚᱭ ᱮ ᱫᱤᱫᱤ ᱛᱟᱠᱚ ᱛᱮᱧᱟᱝ ᱛᱟᱠᱚ ᱚᱱᱠᱟ ᱵᱟᱯᱮ ᱱᱮᱣᱛᱟ ᱟᱹᱜᱩ ᱠᱚᱜᱮᱭᱟ,
ᱦᱮᱸ ᱱᱮᱶᱛᱟ ᱟᱜᱩ ᱠᱚᱜᱮ ᱭᱟᱞᱮ ᱢᱟᱹᱭ ᱛᱟᱠᱚ ᱫᱤ ᱛᱟᱠᱚ ᱫᱚᱞᱮ ᱱᱮᱶᱛᱟ ᱟᱜᱩᱭᱮᱫ ᱛᱮᱧᱟᱝ ᱠᱚ ᱩᱱᱠᱩᱣᱟᱜ ᱜᱮᱛᱚ ᱛᱮᱦᱮᱧ ᱫᱚ ᱫᱤᱱ ᱠᱟᱱᱟ᱾ ᱦᱮᱡ ᱠᱟᱛᱮ ᱨᱟᱹᱥᱠᱟᱹ ᱵᱟᱲᱟᱭᱟ ᱠᱚ, ᱠᱚ ᱦᱮᱸᱥᱮ ᱵᱟᱝ ᱪᱮᱫ ᱮᱢ ᱞᱟᱭᱟ ᱟᱢ,
ᱦᱮᱸ ᱛᱟᱦᱞᱮ, ᱦᱮᱸ ᱟᱞᱮ ᱦᱚᱸ ᱚᱱᱠᱟ ᱜᱮ ᱩᱱᱠᱩᱜᱮ ᱱᱮᱶᱛᱟ ᱟᱹᱜᱩ ᱦᱩᱭ ᱠᱟᱱᱟ ᱟᱫᱚ ᱱᱮᱶᱛᱟ ᱠᱟᱛᱮ ᱦᱚᱸ ᱱᱚᱜᱚᱭᱻ ᱡᱚᱢ ᱧᱩ ᱫᱚ ᱦᱩᱭᱱᱟ ᱥᱮᱛᱟᱜ ᱨᱮᱜᱮ ᱟᱫᱚ ᱡᱟᱜᱮ ᱛᱩᱯᱩ ᱥᱟᱯᱷᱟ ᱠᱟᱛᱮᱫ ᱟᱨᱠᱤ, ᱦᱮᱸ ᱪᱚ ᱤᱭᱟ. ᱦᱩᱭᱱᱟ ᱠᱟᱱᱴᱷᱟᱲ ᱠᱷᱤᱡᱟᱹᱲᱤ ᱠᱚ ᱚᱱᱟ ᱠᱚ ᱵᱚᱸᱜᱟ ᱵᱚᱸᱜᱟ ᱵᱟᱲᱟ ᱦᱩᱭ ᱮᱱᱟ ᱚᱱᱟ ᱥᱟᱶ ᱥᱟᱶᱛᱮ ᱱᱚᱜ-ᱚᱭ᱾ ᱪᱚᱰᱚᱨ ᱵᱟᱲᱟ ᱦᱩᱭᱱᱟ ᱟᱨᱠᱤ ᱤᱭᱟ. ᱦᱟᱺᱰᱤ ᱠᱚ ᱠᱟᱹᱴᱤᱡ, ᱟᱫᱚ ᱚᱱᱟᱜᱮ ᱪᱚᱰᱚᱨ ᱵᱟᱲᱟ, ᱵᱟᱲᱟ ᱠᱟᱛᱮ ᱟᱫᱚ ᱱᱚᱜᱚᱭ ᱠᱷᱟᱹᱡᱟᱲᱤ ᱠᱚᱫᱚ ᱡᱚᱢ ᱦᱩᱭ ᱠᱟᱱᱟ ᱟᱫᱚ ᱱᱤᱛᱚᱝ ᱫᱚ ᱦᱚᱸᱜᱚᱭ ᱚᱲᱟᱜ ᱠᱚᱨᱮ ᱦᱚᱸ ᱫᱤᱫᱤ ᱛᱟᱠᱚ ᱛᱮᱧᱟᱝ ᱛᱟᱠᱚ᱾ ᱩᱱᱠᱩ ᱠᱚ ᱡᱚᱢ ᱥᱟᱹᱛᱟᱹᱜ ᱠᱟᱱᱟ ᱟᱨᱠᱤ ᱟᱫᱚ ᱯᱷᱚᱨᱚᱵᱽ ᱠᱚ ᱦᱩᱭᱩᱜ ᱠᱟᱱᱟ᱾ ᱟᱫᱚ ᱟᱫᱚ ᱚᱱᱟ ᱯᱚᱨᱚᱵᱽ ᱴᱟᱺᱰᱤ ᱥᱮᱫ ᱜᱮ ᱟᱫᱚ ᱠᱚ ᱥᱟᱹᱛᱟᱹᱜ ᱞᱟᱹᱜᱤᱫᱼᱟ ᱡᱚᱛᱚ ᱡᱚᱢ ᱠᱟᱛᱮᱫ᱾ ᱛᱟᱦᱚᱞᱮ ᱩᱱᱠᱩ ᱡᱚᱢ ᱥᱟᱹᱛ ᱵᱟᱲᱟ ᱛᱮ ᱟᱫᱚ ᱠᱟᱹᱴᱤᱡ ᱧᱚᱜ ᱚᱱᱛᱮ ᱫᱟᱬᱟ ᱟᱹᱜᱩᱣᱟᱜ ᱜᱮ ᱟᱨᱠᱤ ᱟᱨᱚ ᱡᱟᱦᱟᱸᱭᱼᱼ ᱜᱟᱛᱮ ᱠᱚ ᱧᱟᱢ ᱠᱚ ᱠᱷᱟ ᱟᱨᱠᱤ ᱡᱚᱛᱚ ᱢᱤᱫ ᱛᱮ ᱪᱟᱞᱟᱣ ᱢᱟ ᱵᱷᱟᱜᱤ ᱜᱮ ᱵᱩᱡᱷᱟᱹᱜᱼᱟ ᱦᱮᱸ ᱵᱟᱝ ᱥᱮ᱾
ᱦᱮᱸ ᱦᱮᱸ ᱛᱮᱦᱮᱧᱼᱼ
ᱟᱞᱮ ᱟᱞᱮ ᱥᱮᱫ ᱫᱚ ᱱᱚᱜᱼᱚᱭ ᱱᱚᱝᱠᱟ ᱯᱚᱨᱚᱵᱽ ᱠᱚ ᱦᱩᱭ ᱵᱟᱲᱟᱜ ᱜᱮᱛᱮ ᱵᱷᱟᱜᱤ ᱵᱩᱡᱩᱜ ᱠᱟᱱᱟ ᱛᱟᱨᱯᱚᱨ ᱱᱚᱜ-ᱚᱭᱼᱼ ᱯᱮᱲᱟ ᱯᱟᱹᱲᱦᱟᱹ ᱠᱚ ᱦᱮᱡ ᱟᱠᱟᱱᱟ ᱟᱫᱚ ᱱᱩᱠᱩ ᱦᱚᱸ ᱱᱚᱜ ᱱᱚᱝᱠᱟ ᱜᱮ ᱟᱫᱚ᱾ ᱵᱚ ᱠᱚ ᱵᱟᱝ ᱛᱟᱦᱮᱱᱟ ᱟᱫᱚ ᱪᱮᱫ ᱠᱚ ᱪᱤᱠᱟᱹ ᱵᱟᱲᱟᱭᱟ ᱱᱤᱛᱳ ᱫᱚᱼᱼ ᱩ ᱢᱟᱠᱚ ᱡᱚᱢ ᱵᱟᱲᱟ ᱠᱮᱫ ᱛᱮᱠᱚ ᱟᱫᱚ ᱛᱤᱸᱜᱩ ᱵᱟᱲᱟ ᱦᱚᱸ ᱚᱠᱟ ᱞᱮᱠᱟ ᱪᱚ᱾ ᱥᱟᱨᱟ ᱫᱤᱱ ᱛᱤᱱᱟᱹᱜ ᱜᱮ ᱫᱩᱲᱩᱵ ᱵᱟᱲᱟᱜ ᱟᱭ ᱚᱲᱟᱜ ᱠᱚᱨᱮ ᱦᱚᱸ ᱦᱮᱸ ᱥᱮ᱾
ᱦᱮᱸ ᱦᱮᱸ᱾ ᱟᱪᱪᱷᱟ ᱟᱯᱮᱠᱤ ᱪᱮᱜ ᱟᱯᱮᱼᱼ ᱠᱤ ᱦᱮᱸ ᱞᱟᱹᱭᱮᱫᱟ ᱟᱯᱮ ᱠᱤ ᱪᱮᱫ ᱤᱧ ᱢᱮᱛᱟᱢᱟ ᱟᱲᱮ ᱯᱟᱥᱮ ᱢᱟᱱᱮ ᱦᱚᱲᱼᱼ ᱛᱚ ᱯᱮ ᱥᱟᱸᱜᱮ ᱜᱮᱭᱟ ᱨᱟᱹᱥᱤ ᱴᱚᱞᱟ ᱜᱮᱭᱟᱯᱮ ᱚᱱᱠᱟ ᱢᱤᱫᱼᱼ ᱢᱤᱫᱴᱟᱝ ᱟᱛᱳ ᱛᱮ ᱯᱚᱨᱚᱵᱽ ᱦᱩᱭᱩᱜ ᱠᱟᱱᱟ ᱥᱮ ᱵᱟᱨᱭᱟ ᱯᱮᱭᱟ ᱟᱹᱛᱩ ᱛᱮ ᱟᱯᱮ ᱯᱚᱨᱚᱵᱽ ᱠᱚᱯᱮᱼᱼ ᱥᱟᱹᱛ ᱥᱟᱯᱲᱟᱣ ᱮᱫᱟ ᱼᱼ
ᱦᱩ ᱵᱟᱝ ᱟᱫᱚ ᱚᱱᱠᱟ ᱥᱟᱹᱛ ᱥᱟᱯᱲᱟᱣ ᱫᱚ ᱪᱮᱫ ᱞᱮᱠᱟᱧ ᱢᱮᱛᱟᱢᱟ᱾ ᱡᱟᱦᱟᱸ ᱟᱞᱮ ᱴᱚᱞᱟ ᱯᱟᱲᱟ ᱨᱮ ᱦᱩᱭᱩᱜ ᱠᱟᱱᱟ ᱟᱨᱠᱤ᱾ ᱟᱫᱚ ᱚᱸᱰᱮ ᱫᱚᱼᱼ ᱵᱟᱨᱭᱟ ᱟᱹᱛᱩ ᱟᱠᱚ ᱜᱮ ᱟᱫᱚ ᱴᱚᱞᱟ ᱯᱟᱲᱟᱚ ᱦᱟᱱᱟ ᱯᱟᱲᱟ ᱱᱚᱣᱟᱼᱼ ᱚᱱᱠᱟᱜᱮ ᱵᱟᱨᱭᱟ ᱯᱮᱭᱟ ᱯᱟᱲᱟ ᱦᱮᱱᱟᱜ ᱛᱟᱠᱚᱣᱟ ᱟᱫᱚ ᱚᱸᱰᱮ ᱜᱮ ᱚᱱᱠᱟ ᱞᱮᱠᱟᱼᱼ ᱟᱨᱠᱤ ᱠᱚ ᱥᱟᱹᱛ ᱠᱟᱫᱟ ᱡᱮ ᱚᱸᱰᱮ ᱜᱮᱠᱚ ᱥᱟᱹᱛ ᱥᱟᱯᱲᱟᱣ ᱟᱠᱟᱫᱟ ᱟᱨᱠᱤ ᱯᱚᱨᱚᱵᱽ ᱠᱚᱼᱼ ᱥᱮᱫᱟᱭ ᱠᱷᱚᱱᱜᱮ ᱦᱩᱭᱩᱜ᱾ ᱜᱮᱭᱟ ᱚᱸᱰᱮ ᱫᱚ ᱦᱟᱯᱲᱟᱢ ᱠᱚᱠᱚ ᱠᱚᱨᱟᱣ ᱟᱹᱜᱩ ᱟᱠᱟᱫᱟ ᱟᱫᱚ ᱚᱱᱟ ᱧᱮᱞ ᱛᱮᱜᱮᱼᱼ ᱠᱚ ᱠᱚᱨᱟᱣ ᱤᱫᱤᱭᱮᱫ ᱜᱮᱭᱟ ᱟᱨᱠᱤᱼᱼ
ᱟᱪᱪᱷᱟ᱾
ᱦᱮᱸ ᱟᱫᱚ ᱟᱞᱮ ᱟᱞᱮ ᱟᱹᱛᱩ ᱨᱮᱫᱚ ᱵᱟᱝ ᱦᱩᱭᱩᱜ ᱠᱟᱱᱟ ᱟᱨᱠᱤ ᱟᱫᱚ ᱴᱚᱞᱟ ᱯᱟᱲᱟ ᱨᱮ ᱦᱩᱭᱩᱜ ᱠᱟᱱᱟ ᱟᱫᱚ ᱚᱸᱰᱮ ᱜᱮ ᱡᱷᱚᱛᱼᱼ ᱛᱚ ᱟᱫᱚ ᱟᱹᱛᱩ ᱯᱚᱨᱚᱵᱽ ᱞᱮᱠᱟᱱ ᱫᱚ ᱟᱫᱚ ᱛᱤᱱᱟᱹᱜ ᱦᱚᱲ ᱚᱠᱟ ᱥᱮᱫ ᱜᱮ ᱧᱮᱞ ᱜᱮ ᱪᱟᱞᱟᱜᱼᱟᱭ᱾ ᱛᱮ ᱦᱟᱸᱰᱮ ᱱᱟᱰᱮ ᱡᱩᱫᱤᱼᱼ ᱟᱹᱛᱩ ᱨᱮᱜᱮ ᱦᱩᱭᱩᱜᱼᱟ ᱟᱫᱚ ᱚᱱᱠᱟ ᱞᱮᱠᱟ ᱢᱟ ᱯᱚᱨᱚᱵᱽ ᱠᱚᱦᱚᱸ ᱵᱟᱝ ᱡᱟᱠᱚᱜᱼᱟ ᱥᱮ ᱟᱨᱼᱼ
ᱦᱮᱸ᱾
ᱱᱚᱜ-ᱚᱭ ᱱᱚᱝᱠᱟ ᱡᱟᱦᱟᱸᱨᱮ ᱢᱤᱫᱴᱷᱮᱱ ᱦᱩᱭ ᱞᱮᱱᱠᱷᱟᱱ ᱡᱷᱚᱛᱚᱼᱼ ᱟᱨ ᱥᱩᱨ ᱥᱩᱯᱩᱨ ᱠᱚᱨᱮ ᱛᱤᱱᱟᱹᱜ ᱜᱟᱱ ᱟᱹᱛᱩ ᱠᱚ ᱛᱟᱦᱮᱱᱟ ᱴᱚᱞᱟ ᱯᱟᱲᱟ ᱠᱚ ᱚᱱᱟ ᱠᱚᱨᱮᱼᱼ ᱛᱟᱞᱟᱨᱮ ᱡᱩᱫᱤ ᱢᱤᱫᱴᱮᱱ ᱦᱩᱭᱱᱟ ᱡᱟᱦᱟᱸᱮ ᱟᱫᱚᱼᱼ ᱚᱸᱰᱮ ᱡᱚᱛᱚ ᱦᱚᱲ ᱠᱚ ᱦᱮᱡ ᱮᱱᱟ ᱥᱮ ᱦᱟᱱᱟ ᱯᱟᱲᱟ ᱱᱚᱣᱟ ᱯᱟᱲᱟ ᱨᱮᱱ ᱡᱷᱚᱛᱚ ᱴᱚᱞᱟᱼᱼ ᱠᱚᱲᱟ ᱠᱚ ᱦᱮᱡ ᱡᱟᱣᱨᱟᱜ ᱭᱮᱱᱟ ᱩᱱᱠᱩ ᱥᱟᱛᱮ ᱧᱟᱯᱟᱢ, ᱦᱮᱸ ᱟᱨᱠᱤ ᱯᱮᱲᱟ ᱯᱟᱹᱲᱦᱟᱹ ᱠᱚ ᱥᱟᱛᱮᱜ ᱦᱚᱸ ᱧᱟᱯᱟᱢ ᱠᱚ ᱡᱚᱛᱚ ᱦᱚᱲ ᱥᱟᱛᱮ ᱩᱱᱟᱹᱜ ᱢᱟ ᱵᱟᱹᱟᱞᱤ ᱜᱮ ᱵᱩᱡᱷᱟᱹᱜ ᱜᱮᱭᱟ᱾ ᱟᱨ ᱮᱠᱞᱟᱠᱞᱟ ᱠᱷᱟᱱ ᱫᱚ ᱪᱮᱫᱞᱮ ᱞᱮᱠᱟ ᱟᱫᱚ ᱱᱤᱡᱮᱨᱟᱜ ᱟᱹᱛᱩ ᱨᱮᱱᱼᱼ ᱱᱤᱡᱮ ᱜᱮᱢ ᱧᱮᱞ ᱠᱮᱫᱮᱭᱟ ᱛᱚ ᱥᱮᱛᱟᱜ ᱨᱮ ᱦᱮᱡ ᱟᱠᱟᱱᱟᱭ ᱟᱫᱚ ᱩᱱᱤ ᱥᱟᱛᱮ ᱫᱚ ᱢᱤᱫ ᱫᱷᱟᱣ ᱜᱟᱱᱫᱚ ᱧᱟᱯᱟᱢ ᱦᱩᱭᱩᱜ ᱨᱚᱯᱚᱲ ᱵᱟᱲᱟ ᱦᱩᱭᱩᱜ ᱜᱮᱭᱟ ᱦᱮᱸ ᱥᱮ᱾
ᱟᱨ ᱱᱮᱛᱟᱨ ᱫᱚ ᱪᱤᱠᱟᱹᱜ ᱠᱟᱱᱟ ᱥᱮᱫᱟᱭ ᱡᱮᱢᱚᱱᱼᱼ ᱥᱟᱸᱜᱮ ᱠᱚ ᱛᱟᱦᱮᱸ ᱠᱟᱱᱟ ᱡᱚᱠ ᱡᱚᱢᱚᱠ ᱠᱚ ᱨᱟᱹᱥᱠᱟᱹ ᱠᱮᱭᱟ ᱱᱮᱛᱟᱨ ᱫᱚ ᱪᱤᱠᱟᱹ ᱠᱟᱱᱟ ᱵᱚᱱ᱾ ᱢᱤᱫᱴᱟᱝ ᱟᱛᱳ ᱨᱮᱜᱮ ᱯᱟᱲᱟ ᱯᱟᱲᱟ ᱦᱟᱹᱴᱤᱧ ᱠᱟᱱᱟ ᱵᱚᱱ ᱱᱩᱠᱩ ᱟᱞᱟᱫᱟ ᱠᱚ ᱠᱚᱨᱟᱣᱮᱫᱟ ᱱᱩᱼᱼ ᱠᱳᱞ ᱫᱟᱠᱚ ᱠᱚᱨᱟᱣᱫᱟ ᱟᱵᱚ ᱛᱟᱞᱟᱨᱮ ᱠᱚᱢᱯᱤᱴᱤᱥᱮᱱ ᱵᱚᱱ ᱠᱚᱨᱟᱣᱮᱫ ᱨᱮᱦᱚᱸ ᱢᱮᱱᱠᱷᱟᱱ ᱡᱟᱦᱟᱸ ᱨᱟᱹᱥᱠᱟᱹ ᱥᱮᱫᱟᱭ ᱛᱟᱦᱮᱸ ᱠᱟᱱᱟ ᱚᱝᱠᱟ ᱫᱚ ᱱᱤᱛ ᱵᱟᱝ ᱧᱮᱞ ᱧᱟᱢᱚᱜ ᱠᱟᱱᱟ ᱥᱮ᱾
ᱦᱩᱸ ᱦᱩᱸ ᱦᱩᱸ᱾ ᱦᱮᱸ ᱟᱫᱚ ᱚᱱᱠᱟ ᱫᱚ ᱵᱟᱝ ᱧᱮᱞᱚᱜ ᱠᱟᱱᱟ ᱛᱚᱵᱮ ᱢᱤᱫᱴᱮᱱ ᱪᱮᱫ ᱞᱮᱠᱟ ᱮᱸ ᱟᱫᱚ ᱦᱚᱸᱜᱼᱚᱭ ᱟᱹᱛᱩ ᱟᱹᱛᱩ ᱠᱚ ᱦᱟᱹᱴᱤᱧ ᱠᱟᱫ ᱛᱮ ᱡᱟᱦᱟᱸ ᱢᱤᱫᱴᱮᱱ ᱟᱹᱛᱩ ᱦᱚᱭᱛᱳ ᱵᱟᱨ ᱴᱷᱮ ᱵᱟᱨᱭᱟ ᱨᱮᱠᱚ ᱦᱟᱹᱴᱤᱧ ᱠᱟᱫᱟ᱾ ᱟᱫᱚ ᱚᱸᱰᱮ ᱫᱚ ᱢᱤᱫᱴᱮᱱ ᱚᱱᱠᱟ ᱞᱮᱠᱟ ᱠᱚ ᱛᱟᱞᱟ ᱨᱮᱜᱮ ᱟᱨᱠᱤ ᱢᱤᱫᱴᱮᱱ ᱠᱚᱢᱯᱤᱴᱤᱥᱮᱱ ᱞᱮᱠᱟ ᱦᱩᱭᱩᱜ ᱠᱟᱱᱟ᱾ ᱠᱤᱱᱛᱩ ᱤᱧᱤᱧ ᱞᱮ ᱦᱳᱭ ᱟᱫᱚ ᱪᱮᱫ ᱞᱮᱠᱟ ᱠᱚᱢᱯᱤᱴᱤᱥᱚᱱ ᱫᱟ ᱥᱮ ᱩᱱᱠᱩ ᱠᱚ ᱯᱚᱨᱚᱵᱮᱫ ᱠᱷᱟᱱ ᱱᱩᱠᱩ ᱦᱚᱸᱠᱚ ᱯᱚᱨᱚᱵᱼᱟ ᱥᱮ ᱩᱱ ᱱᱩᱠᱩ ᱠᱚ ᱡᱟᱦᱟᱸᱱᱟᱜ ᱠᱚ ᱡᱟᱦᱟᱸ ᱪᱤᱠᱟᱹ ᱞᱮᱠᱷᱟᱱ ᱱᱩᱠᱩ ᱦᱚᱸᱠᱚ ᱚᱱᱠᱟᱭᱮᱫᱟ ᱠᱤᱱᱛᱩ ᱤᱧᱤᱧ ᱞᱟᱹᱭᱟ ᱚᱱᱟ ᱠᱚᱢᱯᱤᱴᱤᱥᱮᱱ ᱴᱟᱜ ᱜᱮ ᱡᱩᱫᱤ ᱦᱮᱸ ᱱᱚᱣᱟ ᱢᱤᱫᱴᱮᱱ ᱯᱚᱨᱚᱵ ᱵᱟᱛ ᱠᱟᱛᱮ ᱡᱮ ᱡᱟᱦᱟᱸ ᱚᱱᱠᱟ ᱞᱮ ᱠᱟᱱᱟ ᱡᱩᱫᱤ ᱦᱮᱸ ᱮᱴᱟᱜ ᱡᱟᱦᱟᱸ ᱠᱚᱢᱯᱤᱴᱤᱥᱮᱱ ᱠᱚ ᱠᱚᱨᱟᱣ ᱜᱮᱭᱟ ᱦᱮᱸᱥᱮ᱾ ᱤᱧᱤᱧ ᱢᱮᱱᱟ ᱟᱠᱚ ᱢᱤᱫᱴᱮᱱ ᱚᱱᱟ ᱢᱤᱫᱴᱮᱱ ᱯᱚᱨᱚᱵᱽ ᱛᱟᱞᱟ ᱨᱮᱜᱮ ᱟᱨᱠᱤ, ᱮᱸ ᱢᱤᱫᱴᱮᱱ ᱯᱚᱨᱚᱵ ᱴᱟᱺᱤ ᱨᱮᱜᱮ ᱚᱱᱟ ᱯᱟᱲᱟᱮᱱ ᱱᱚᱣᱟ ᱯᱟᱲᱟᱮᱱ ᱦᱮᱡ ᱠᱟᱛᱮᱜ ᱢᱤᱫᱴᱮᱱ ᱡᱟᱦᱟᱸᱭ ᱮᱸ ᱠᱷᱮᱞᱳᱰ ᱦᱮᱯᱮᱨᱟᱣ ᱞᱮᱠᱟ ᱦᱩᱭᱩᱜ ᱜᱮᱭᱟ, ᱤᱧᱤᱧ ᱢᱮᱱᱟ ᱟᱠᱚ ᱜᱮ ᱡᱩᱫᱤ ᱚᱱᱠᱟ ᱠᱚᱢᱯᱤᱴᱤᱥᱮᱱ ᱞᱮᱠᱟ ᱠᱚ ᱠᱚᱨᱟᱣ ᱜᱮᱭᱟ ᱛᱚᱵᱮ ᱢᱟ ᱟᱨᱚ ᱱᱟ ᱱᱟᱯᱟᱭ ᱥᱮ ᱟᱨᱚ ᱡᱟᱜᱮ ᱡᱚᱢᱚᱠ ᱧᱚᱜ ᱦᱩᱭ ᱠᱚᱜᱼᱟ ᱦᱮᱸᱥᱮ, ᱡᱮ ᱮᱸ ᱡᱷᱚᱛᱚ ᱠᱚᱛᱮ ᱜᱮ ᱥᱮ ᱱᱤᱝᱠᱟᱹ ᱥᱮ ᱚᱱᱠᱟ ᱵᱚᱱ ᱠᱚᱨᱟᱣᱟ ᱥᱮ ᱱᱤᱝᱠᱟᱹ ᱵᱚᱨᱚ ᱱᱟᱲᱤ ᱵᱚᱱ ᱥᱟᱡᱟᱣᱟ, ᱥᱮ ᱱᱤᱝᱠᱟᱹ ᱢᱤᱫᱴᱮᱱ ᱟᱭᱳᱡᱚᱱ ᱵᱚᱱ ᱠᱚᱨᱟᱣᱟ ᱡᱮ ᱡᱷᱚᱛᱚ ᱦᱚᱲᱜᱮ ᱡᱮᱢᱚᱱ ᱚᱱᱟ ᱧᱮᱞ ᱠᱟᱛᱮ ᱦᱟᱦᱟᱲᱟᱜ ᱠᱟᱛᱮ ᱠᱚ ᱛᱟᱦᱮᱸᱱ ᱢᱟ ᱦᱮᱸᱥᱮ᱾ ᱟᱫᱚ ᱚᱱᱠᱟ ᱞᱮᱠᱟ ᱢᱟ ᱵᱟᱝ ᱜᱟᱱᱚᱜ ᱠᱟᱱᱟ᱾
ᱦᱮᱸ ᱮᱠᱟᱞᱜᱮ ᱵᱟᱭ ᱧᱮᱞᱚᱜ ᱠᱟᱱᱟ᱾ ᱟᱨ ᱪᱮᱫ ᱤᱧ ᱢᱮᱛᱟᱢᱟ ᱱᱮᱛᱟᱨ ᱫᱚ ᱢᱟ ᱟᱵᱚ ᱡᱟᱦᱟᱸ ᱯᱚᱨᱚᱵᱽ ᱯᱤᱦᱟᱹ ᱠᱚᱨᱮ ᱦᱚᱸ ᱚᱱᱮ ᱮ ᱰᱤᱡᱮ ᱵᱚᱱ ᱵᱟᱡᱟᱭᱮᱫᱼᱟ ᱛᱚᱵᱮ ᱴᱟᱢᱟᱠ ᱛᱩᱵᱩ ᱛᱚ ᱠᱷᱩᱵ ᱮᱠᱴᱟ ᱪᱮᱫ ᱤᱧ ᱢᱮᱛᱟᱢᱟ ᱤᱧᱦᱚᱸ ᱦᱚᱲ ᱥᱟᱶᱛᱮᱧ ᱨᱩ ᱫᱟᱲᱮᱭᱟᱜᱼᱟ ᱢᱮᱱᱠᱷᱟᱱ ᱱᱤᱡᱮ ᱡᱮ ᱮᱠ ᱠᱚ ᱢᱩᱪᱟᱹᱫ ᱱᱚᱝᱠᱟ ᱫᱚ ᱵᱟᱝᱟ ᱢᱮᱱᱠᱷᱟᱱ ᱱᱚᱜᱼᱚᱭ ᱡᱮ ᱟᱥᱛᱮ ᱟᱥᱛᱮ ᱰᱤᱡᱮ ᱵᱚᱱ ᱵᱟᱡᱟᱣᱮᱫᱼᱟ, ᱟᱫᱚ ᱴᱟᱢᱟᱠ ᱛᱩᱢᱫᱟᱜ ᱛᱚ ᱨᱩ ᱠᱚᱫᱚ ᱵᱚᱱ ᱦᱤᱲᱤᱧᱮᱫᱼᱟ ᱥᱮ? ᱱᱚᱣᱟ ᱠᱚᱚᱨᱮ ᱧᱮᱞ ᱧᱟᱢᱚᱜ ᱠᱟᱱᱟ ᱥᱮ ᱟᱯᱚᱛᱤᱛᱟ ᱟᱹᱛᱩᱳ ᱠᱚᱨᱮᱜᱮ ᱵᱟᱸᱡᱟᱭᱮᱫᱼᱟᱠᱚ ᱰᱤᱡᱮ ᱠᱚ᱾
ᱮᱸ ᱦᱮᱸ ᱦᱮᱸ᱾ ᱮᱸ ᱟᱫᱚ ᱤᱧᱤᱧ ᱢᱮᱱᱟ ᱱᱚᱜᱼᱚᱭ ᱡᱟᱦᱟᱸ ᱱᱮᱛᱟᱨ ᱥᱮᱫᱟᱭ ᱫᱚ ᱚᱱᱠᱟ ᱫᱚ ᱵᱟᱝ ᱛᱟᱦᱮᱸ ᱠᱟᱱᱟ ᱡᱮ ᱡᱟᱦᱟᱸ ᱱᱮᱛᱟᱨ ᱢᱟ ᱧᱮᱞᱚᱜ ᱠᱟᱱᱟ ᱵᱟᱯᱞᱟ ᱚᱲᱟᱜ ᱠᱚᱨᱮ ᱚ ᱢᱟᱭᱤᱠ ᱵᱚᱠᱥ ᱠᱚ ᱟᱹᱜᱩ ᱠᱟᱜ ᱠᱟᱱᱟ ᱦᱮᱸᱥᱮ? ᱟᱨ ᱚᱱᱠᱟ ᱞᱮᱠᱟ ᱡᱟᱦᱟᱸᱱᱟᱜ ᱠᱚᱨᱮ ᱜᱮ ᱟᱨ ᱢᱟᱭᱤᱠ ᱠᱚᱠᱚ ᱟᱹᱜᱩ ᱠᱟᱜ ᱠᱟᱱ ᱜᱮᱭᱟ᱾ ᱟᱫᱚ ᱤᱧ ᱢᱮᱱᱟ ᱚᱱᱠᱟ ᱢᱟᱭᱤᱠ ᱛᱚ ᱵᱟᱯᱞᱟ ᱨᱮᱫᱚ ᱱᱮᱛᱟᱨ ᱡᱚᱠᱷᱚᱱ ᱯᱷᱮᱥᱮᱱ ᱞᱮᱠᱟ ᱠᱚᱨᱟᱣ ᱠᱟᱫ ᱜᱮᱭᱟ, ᱟᱫᱚᱧ ᱞᱟᱹᱭᱟ ᱚᱱᱟ ᱫᱚ ᱟᱹᱜᱩ ᱠᱟᱛᱮᱫ ᱫᱚᱦᱚ ᱠᱟᱜ ᱯᱮ ᱠᱤᱱᱛᱩ ᱚᱱᱟ ᱫᱚ ᱢᱤᱫᱴᱮᱱ ᱚᱱᱟ ᱴᱟᱭᱤᱢ ᱨᱮ ᱤᱭᱟᱹ ᱯᱮ ᱟᱸᱡᱚᱢ ᱯᱮ ᱥᱮᱨᱮᱧ ᱠᱚᱫᱚ ᱦᱮᱸ ᱦᱮᱸ ᱟᱫᱚ ᱱᱚᱜᱼᱚᱭ ᱢᱤᱫᱴᱮᱱ ᱦᱮᱸ ᱵᱟᱯᱞᱟ ᱚᱲᱟᱜ ᱨᱮ ᱡᱮᱢᱚᱱ ᱫᱚᱝ ᱤᱧ ᱟᱠᱷᱲᱟ ᱢᱤᱫᱴᱮᱱ ᱛᱟᱦᱮᱸᱱᱟ᱾ ᱟᱫᱚ ᱫᱚᱝ ᱫᱚᱝ ᱮᱱᱮᱡ ᱟᱠᱷᱲᱟ ᱨᱮᱫᱚ ᱡᱷᱚᱛᱚ ᱴᱟᱢᱟᱠ ᱛᱩᱢᱫᱟᱜᱟᱢ ᱩᱰᱩᱠ ᱠᱮᱫᱟ, ᱥᱮ ᱴᱚᱞᱟ ᱯᱟᱲᱟ ᱠᱚᱨᱮᱱ ᱦᱚᱸ ᱢᱤᱫ ᱵᱟᱨ ᱮᱱᱮᱡ ᱫᱚᱠᱚ ᱦᱤᱡᱩᱜ ᱜᱮᱭᱟ, ᱟᱫᱚ ᱥᱮᱫᱟᱭ ᱫᱚ ᱚᱱᱠᱟ ᱧᱮᱞᱚᱜ ᱛᱟᱦᱮᱸᱜ ᱴᱚᱞᱟ-ᱯᱟᱲᱟ ᱫᱚᱠᱚ ᱦᱮᱡ ᱵᱟᱲᱟᱭᱮᱱ ᱜᱮᱭᱟ ᱟᱨ ᱟᱞᱮ ᱱᱚᱛᱮ ᱢᱟ ᱚᱱᱠᱟᱜᱮ ᱴᱚᱞᱟ-ᱯᱟᱲᱟ ᱨᱮᱱ ᱦᱚᱲ ᱠᱚᱦᱚᱸᱼᱼ ᱡᱩᱫᱤ ᱠᱚ ᱟᱸᱡᱚᱢ ᱠᱮᱫᱟ ᱱᱚᱰᱮ ᱥᱮ ᱚᱸᱰᱮ ᱫᱚᱝ ᱮᱱᱮᱡ ᱦᱩᱭᱩᱜ ᱠᱟᱱᱟ᱾ ᱟᱫᱚ ᱦᱮᱡ ᱫᱚᱠᱚ ᱦᱮᱡ ᱵᱟᱲᱟᱟᱜ ᱜᱮᱭᱟ ᱟᱨᱠᱤ ᱠᱩᱲᱤ ᱦᱚᱯᱚᱱᱼᱼ ᱢᱤᱫ ᱵᱟᱨ ᱦᱮᱡ ᱟᱠᱟᱱ ᱜᱮᱭᱟ᱾ ᱵᱟᱝᱠᱷᱟᱱ ᱠᱚᱲᱟ ᱦᱚᱯᱚᱱ ᱠᱚᱫᱚ ᱠᱚ ᱦᱤᱡᱩᱜ ᱜᱮᱭᱟ ᱟᱨᱠᱤ ᱠᱚᱲᱟ ᱦᱚᱯᱚᱱ ᱫᱚ ᱠᱟᱹᱴᱤᱦ ᱨᱩᱥᱤᱠᱟ ᱧᱚᱜ ᱜᱮᱭᱟ ᱠᱚᱛᱚ᱾ ᱥᱮᱫᱟᱭ ᱠᱷᱚᱱᱜᱮ ᱡᱟᱦᱟᱸ ᱨᱮᱜᱮ ᱴᱟᱢᱟᱠᱼᱼ ᱟᱸᱡᱚᱢ ᱠᱷᱟᱱ ᱚᱸᱰᱮ ᱜᱮᱠᱚ ᱥᱮᱱᱚᱜᱼᱟ᱾ ᱟᱸᱡᱚᱢᱟᱠᱚ ᱥᱮ ᱨᱩᱭᱟᱠᱚ ᱟᱠᱚ ᱦᱚᱸ ᱾ ᱦᱮᱸ ᱟᱫᱚ ᱚᱱᱮ ᱚᱱᱠᱟ ᱜᱮ ᱡᱩᱫᱤ ᱢᱟᱭᱤᱠ ᱵᱚᱠᱥ ᱵᱟᱫ ᱠᱟᱛᱮ ᱡᱩᱫᱤ ᱚᱱᱠᱟ ᱫᱚᱝ ᱮᱱᱮᱡ ᱟᱠᱷᱲᱟ ᱜᱮ ᱢᱤᱫᱴᱮᱱ ᱵᱷᱟᱹᱞᱤ ᱴᱷᱤᱠ᱾ ᱡᱟᱸᱠ ᱧᱚᱜ ᱠᱚ ᱟᱠᱷᱲᱟᱭᱟ ᱛᱚᱵᱮ ᱟᱨᱚ ᱵᱷᱟᱹᱞᱤ ᱜᱮ ᱵᱩᱡᱷᱟᱹᱜᱼᱟ ᱦᱮᱸ ᱥᱮ᱾ ᱟᱫᱚ ᱱᱮᱛᱟᱨ ᱫᱚ ᱚᱱᱠᱟ ᱦᱚᱸ ᱧᱮᱞᱚᱜ ᱠᱟᱱᱟ ᱡᱮ ᱡᱟᱦᱟᱸ ᱫᱷᱟᱨᱮ ᱢᱤᱫ ᱫᱷᱟᱨᱮᱼᱼ ᱟᱫᱚ ᱧᱮᱞᱟ ᱴᱟᱢᱟᱠ-ᱛᱩᱢᱫᱟᱜ ᱛᱮᱠᱚ ᱟᱠᱷᱲᱟ ᱟᱠᱟᱫᱟ ᱟᱨ ᱢᱤᱫ ᱫᱷᱟᱨᱮ ᱫᱚᱼᱼ ᱥᱟᱛᱮ ᱠᱚ ᱟᱠᱷᱲᱟ ᱟᱠᱟᱫᱟ᱾ ᱟᱫᱚ ᱚᱱᱟ ᱫᱚ ᱪᱮᱫ ᱞᱮᱠᱟ ᱦᱩᱭᱩᱜ ᱠᱟᱱᱟ ᱚᱸᱰᱮ ᱵᱟᱯᱞᱟ ᱚᱲᱟᱜ ᱨᱮᱦᱚᱸ ᱠᱚᱢᱯᱤᱴᱤᱥᱮᱱ᱾ ᱦᱮᱸ ᱢᱮᱱ ᱢᱮ᱾
ᱟᱨ ᱚᱱᱮ ᱪᱮᱫ ᱞᱮᱠᱟ ᱢᱟᱱᱮ ᱼᱼ ᱪᱮᱫ ᱴᱟᱢᱟᱠ-ᱛᱩᱢᱫᱟᱜ ᱫᱚ ᱵᱟᱝ ᱞᱮᱠᱟᱜᱮ ᱦᱚᱲ ᱮᱴᱟᱜ ᱦᱚᱲᱟᱜ ᱤᱭᱟᱹ ᱠᱟᱛᱮ ᱟᱛᱳ-ᱟᱛᱳ ᱫᱚ ᱚᱱᱠᱟ ᱥᱮᱼᱼ ᱵᱟᱹᱱᱩᱜᱼᱟ, ᱦᱟᱹᱱᱤ ᱮᱴᱟᱜ ᱟᱛᱳ ᱯᱚᱭᱥᱟ ᱫᱤᱭᱮ ᱠᱚ ᱟᱹᱜᱩ ᱠᱮᱫ ᱜᱮ ᱦᱮᱸ, ᱡᱚᱠᱷᱚᱱ ᱜᱮ ᱵᱟᱯᱞᱟᱼᱼ ᱤᱛᱩᱫ-ᱥᱤᱸᱫᱩᱨ ᱦᱩᱭᱮᱱ ᱜᱮ ᱛᱚᱠᱷᱚᱱ ᱜᱮᱠᱚ ᱨᱩᱻ ᱠᱮᱫ ᱜᱮ ᱟᱨ ᱵᱟᱹᱠᱤ ᱴᱟᱭᱤᱢ ᱫᱚ ᱰᱤᱼᱼ ᱰᱤᱡᱮ ᱠᱚᱠᱚ ᱪᱟᱹᱞᱩ ᱠᱮᱫ ᱜᱮ ᱥᱟᱨᱟᱠᱷᱚᱱ ᱦᱮᱸ ᱥᱮ ᱵᱟᱝ ᱾
ᱦᱮᱸ ᱦᱮᱸ ᱦᱮᱸ᱾ ᱤᱼᱧᱤᱧ ᱢᱮᱱᱟ ᱚᱱᱟ ᱠᱚᱫᱚ ᱪᱮᱫ ᱞᱮᱠᱟ ᱵᱟᱝ ᱦᱩᱭᱩᱜ ᱠᱟᱱᱟ ᱟᱫᱚᱼᱼ ᱢᱤᱫᱴᱮᱱ ᱮᱴᱟᱜ ᱥᱚᱢᱚᱭ ᱫᱚ ᱮᱴᱟᱜ ᱞᱮᱠᱟ ᱠᱤᱱᱛᱩ ᱱᱚᱣᱟ ᱫᱚ ᱢᱤᱫᱴᱮᱱ ᱟᱛᱩ ᱨᱮ ᱵᱟᱯᱞᱟ ᱚᱲᱟᱜ ᱦᱩᱭᱩᱜ ᱠᱟᱱᱟ ᱫᱤᱱ ᱫᱚ ᱵᱟᱝ ᱦᱩᱭᱩᱜᱼᱟ, ᱦᱮᱸ ᱥᱮ᱾
ᱦᱮᱸ ᱦᱮᱸ ᱾
ᱥᱮ ᱡᱟᱦᱟᱸᱭ ᱨᱮᱱ ᱠᱩᱲᱤ ᱜᱤᱫᱽᱨᱟᱹ ᱥᱮ ᱠᱚᱲᱟ ᱜᱤᱫᱽᱨᱟᱹ ᱠᱚ ᱵᱟᱹᱦᱩ ᱟᱫᱮᱭᱟ ᱟᱫᱚ ᱩᱱᱤᱭᱟᱜ ᱥᱚᱢᱚᱭ ᱫᱚ ᱚᱱᱟ ᱦᱮᱞᱯ ᱜᱮ ᱦᱩᱭᱼᱼ ᱟᱫᱚ ᱮᱴᱟᱜ ᱫᱤᱱ ᱫᱚ ᱟᱫᱚ ᱵᱟᱝ ᱦᱩᱭᱩᱜᱼᱟ, ᱥᱮ ᱢᱤᱫᱴᱮᱱ ᱱᱚᱣᱟ ᱫᱚ ᱱᱟᱜᱽᱲᱮ ᱦᱚᱸ ᱵᱟᱝ ᱠᱟᱱᱟ᱾ ᱡᱮ ᱦᱟᱯᱮ ᱛᱤᱦᱤᱧ ᱠᱟᱹᱴᱤᱡ ᱤᱧ ᱮᱱᱮᱡᱼᱟᱜ ᱜᱮ ᱥᱮᱧ ᱨᱩᱣᱟᱜ ᱜᱮ ᱟᱨ ᱫᱚᱝ ᱮᱱᱮᱡ ᱠᱟᱱᱟ ᱚᱱᱟ ᱫᱚ ᱵᱤᱦᱟᱹ ᱵᱟᱯᱞᱟ᱾ ᱠᱚᱨᱮ ᱜᱮ ᱨᱩᱻ ᱤᱫᱤᱭᱟ ᱥᱮ ᱨᱩᱻ ᱟᱸᱡᱚᱢᱚᱜᱼᱟ ᱥᱮ ᱨᱩᱻ ᱵᱟᱲᱟᱭᱟᱵᱚᱱ ᱮᱴᱟᱜ-ᱮᱴᱟᱜ ᱥᱚᱢᱚᱭ ᱛᱚ ᱚᱱᱠᱟᱼᱼ ᱨᱩᱻ ᱵᱟᱲᱟᱭᱟ ᱦᱮᱸ ᱥᱮ ᱵᱟᱝ᱾
ᱦᱮᱸ ᱦᱮᱸ ᱟᱨ ᱵᱟᱵᱚᱱ ᱨᱩᱻ ᱵᱟᱵᱚᱱ ᱨᱩᱻ ᱵᱟᱲᱟᱭ ᱨᱮᱦᱚᱸ ᱛᱟᱦᱚᱞᱮ ᱜᱤᱫᱽᱨᱟᱹ ᱫᱚ ᱪᱤᱠᱟᱹ ᱛᱮᱠᱚ ᱪᱮᱫ ᱦᱮᱸ ᱥᱮ ᱵᱟᱝ ᱡᱚᱠᱷᱚᱱ ᱢᱤᱫᱴᱟᱝ ᱡᱟᱦᱟᱸ ᱨᱮ ᱵᱟᱯᱞᱟ ᱚᱲᱟᱜ ᱦᱩᱭᱩᱜᱼᱟᱼᱼ ᱛᱚ ᱚᱱᱟ ᱵᱟᱯᱞᱟ ᱚᱲᱟᱜ ᱨᱮᱫᱚ ᱢᱟᱨᱟᱝ ᱠᱚᱼᱼ ᱛᱤᱱᱟᱹᱜ ᱨᱟᱹᱥᱠᱟᱹ ᱵᱟᱝ ᱵᱩᱡᱷᱟᱹᱣᱜᱼᱟ ᱢᱮᱱᱠᱷᱟᱱ ᱜᱤᱫᱽᱨᱟᱹ ᱠᱚᱫᱚ ᱟᱵᱚ ᱠᱷᱚᱱ ᱡᱟᱹᱥᱛᱤ ᱨᱟᱹᱥᱠᱟᱹ ᱠᱚ ᱵᱩᱡᱷᱟᱹᱣᱟ ᱚᱱᱟ ᱨᱮᱱᱟᱜ ᱚᱱᱟ ᱥᱟᱛᱼᱼ ᱥᱮᱛᱟᱜ ᱫᱚ ᱦᱟᱱᱮ ᱪᱮᱫ ᱤᱧ ᱢᱮᱛᱟᱢᱟ ᱡᱟᱦᱟᱱᱟᱜ-ᱡᱟᱦᱟᱱᱟᱜ ᱜᱮ ᱴᱤᱝ ᱦᱚᱸᱠᱚ ᱨᱩᱻ ᱵᱟᱲᱟᱭ ᱜᱮᱭᱟ ᱡᱟᱦᱟᱸ ᱠᱚ ᱟᱸᱡᱚᱢ ᱠᱟᱫᱟ ᱚᱱᱟᱼᱼ ᱠᱚ ᱨᱩᱭᱟ ᱦᱮᱸ ᱥᱮ ᱵᱟᱝ ᱚᱱᱠᱟ ᱠᱚ ᱨᱩᱻ ᱵᱟᱲᱟᱭ᱾
ᱦᱮᱸ, ᱟᱪᱪᱷᱟ ᱴᱷᱤᱠᱟᱹᱱ ᱜᱮᱭᱟ ᱛᱚᱵᱮ ᱤᱱᱠᱟᱹ ᱜᱮᱞᱟᱝ ᱜᱟᱞᱢᱟᱨᱟᱣᱟ᱾
ᱴᱷᱤᱠᱟᱹᱱ ᱜᱮᱭᱟ ᱛᱟᱞᱟᱝ ᱢᱟ᱾